ᱨᱚᱲ ᱟᱸᱡᱚᱢᱚᱜ ᱠᱟᱱ ᱜᱮᱭᱟᱹ ᱦᱚ ᱦᱚ ᱵᱮᱥ ᱵᱟᱲᱟᱜᱮ
ᱦᱚᱸ ᱵᱮᱥ ᱵᱟᱲᱟ ᱜᱮ
ᱦᱚᱸ
ᱟᱨ ᱟᱯᱮ ᱚᱱᱛᱮ ᱢᱟᱱᱮ ᱥᱟᱱᱛᱟᱲᱤ ᱢᱤᱰᱤᱭᱟᱢ ᱠᱚ ᱢᱮᱱᱟᱜᱼᱟᱥᱮ ᱪᱟᱹᱞᱩᱜ ᱠᱟᱱᱟ ᱚᱞᱚᱜ ᱯᱟᱲᱦᱟᱜ ᱪᱟᱹᱞᱩᱜ ᱠᱟᱱᱟ ᱥᱮ
ᱚᱻ ᱚᱞᱚᱜ ᱯᱟᱲᱦᱟᱜ ᱦᱮᱸ ᱚᱞ ᱪᱤᱠᱤ ᱨᱮᱱᱟᱜ ᱢᱮᱱᱟᱜ ᱜᱮᱭᱟ ᱚᱞᱚᱜ ᱯᱟᱲᱦᱟᱜ ᱪᱟᱞᱟᱜ ᱠᱟᱱ ᱜᱮᱭᱟ ᱱᱚᱛᱮ ᱦᱚᱸ
ᱟᱯᱮ ᱠᱚᱥᱮᱜ ᱜᱮ
ᱟᱞᱮ ᱠᱚᱥᱮᱫ ᱦᱚᱸ ᱢᱟᱱᱮ ᱮᱥᱮᱠᱟ ᱞᱮᱠᱟᱱ ᱢᱤᱫᱴᱟᱝ ᱤᱥᱠᱩᱞ ᱢᱮᱱᱟᱜᱼᱟ ᱤᱛᱩᱱ ᱟᱥᱲᱟ ᱢᱮᱱᱟᱜᱼᱟ᱾
ᱚ ᱟᱞᱮ ᱦᱚᱸ ᱱᱚᱛᱮ ᱤᱥᱠᱩᱞ ᱞᱮ ᱫᱚᱦᱚ ᱠᱟᱜ ᱜᱮᱭᱟ ᱟᱫᱚ ᱜᱤᱫᱽᱨᱟᱹ ᱞᱟᱹᱴᱩ ᱞᱟᱹᱴᱩ ᱦᱚᱲ ᱢᱮᱱᱟᱜ ᱠᱚᱜᱮᱭᱟ ᱚᱞᱚᱜ ᱯᱟᱲᱦᱟᱜ ᱠᱚ ᱠᱟᱱᱟᱞᱮ ᱮᱦᱚᱵ ᱠᱷᱚᱱᱟᱜᱮ
ᱟᱨ ᱟᱵᱚᱣᱟᱜ ᱚᱱᱟ ᱮᱱᱮᱡ ᱥᱮᱨᱮᱧ ᱠᱚ ᱚᱱᱟ ᱠᱚᱫᱚ ᱚᱱᱛᱮ ᱚᱱᱟ ᱠᱚᱨᱮ ᱢᱟᱱᱮ ᱦᱩᱸ ᱪᱚᱨᱪᱟ ᱦᱩᱭᱩᱜ ᱜᱮᱭᱟ ᱥᱮ ᱵᱟᱝ? ᱦᱮᱞᱳ ᱦᱮᱞᱳ ᱦᱮᱞᱳ ᱦᱮᱞᱳ ᱦᱮᱸ ᱞᱟᱹᱭᱫᱟᱹᱧ ᱟᱯᱮ ᱚᱱᱟ ᱠᱚᱨᱮ ᱫᱚ ᱞᱟᱹᱭᱫᱟᱹᱧ ᱟᱵᱚᱣᱟᱜ ᱢᱟᱱᱮ ᱠᱟᱞᱪᱟᱨ ᱨᱮᱱᱟᱜ ᱡᱮ ᱞᱟᱠᱪᱟᱨ ᱮᱱᱮᱡ ᱥᱮᱨᱮᱧ ᱠᱚ ᱚᱱᱟ ᱠᱚᱫᱚ
ᱢᱮᱱᱟᱜ ᱠᱚᱣᱟ᱾
ᱦᱤᱦᱤᱲᱤ ᱯᱤᱯᱤᱲᱤ ᱱᱚᱣᱟ ᱞᱮᱠᱟᱭ
ᱫᱟᱹᱧ ᱱᱮᱛᱟᱨ ᱨᱮᱱ ᱱᱮᱛᱟᱨ ᱨᱮᱱ ᱟᱵᱚᱨᱮᱱ ᱡᱟᱸᱦᱟᱸᱭ ᱢᱟᱱᱮ ᱱᱮᱛᱟᱨ ᱟᱵᱚᱣᱟᱜ ᱡᱩᱣᱟᱹᱱ ᱡᱩᱣᱟᱹᱱ ᱠᱚᱲᱟ ᱠᱚᱲᱟ ᱜᱤᱫᱽᱨᱟᱹ ᱠᱚ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱚᱻ ᱚᱱᱟ ᱠᱚᱠᱚ ᱪᱚᱨᱪᱟᱭ ᱜᱮᱭᱟ ᱥᱮ ᱵᱟᱝ?
ᱦᱮᱸ ᱪᱚᱨᱪᱟ ᱪᱚᱨᱟᱭ ᱜᱮᱭᱟ ᱠᱚ ᱪᱚᱨᱟ ᱫᱚ
ᱚ ᱥᱟᱭ ᱜᱮ
ᱮᱸ ᱥᱮ ᱟᱨᱦᱚᱸ ᱦᱩᱞ ᱢᱟᱸᱦᱟ ᱠᱚ ᱥᱮᱴᱮᱨᱚᱜ ᱠᱟᱱᱟ ᱛᱚ ᱚᱱᱟ ᱞᱟᱜᱤᱫ ᱦᱚᱸ ᱛᱷᱚᱲᱟ ᱠᱚ ᱪᱮᱫ ᱧᱚᱜ ᱫᱟ᱾
ᱚᱸ ᱚᱱᱟ ᱫᱚ ᱦᱚᱸ ᱚᱱᱟ ᱫᱚ ᱮᱠᱟᱞ ᱦᱳᱭ
ᱚᱱᱠᱟᱱ ᱡᱟᱭᱜᱟ ᱨᱮ
ᱦᱚᱸ ᱟᱵᱚᱣᱟᱜ ᱮᱱᱮᱡ ᱥᱮᱨᱮᱧ ᱠᱚ ᱛᱟᱞᱟ ᱛᱮᱦᱚᱸ, ᱟᱵᱟᱨ ᱟᱰᱤ ᱟᱭᱢᱟ ᱡᱟᱭᱜᱟᱨᱮ ᱪᱟᱞᱟᱣ ᱦᱚᱸ ᱜᱟᱱᱚᱜ ᱜᱮᱭᱟ᱾ ᱵᱟᱝ ᱫᱚ ᱵᱟᱝ, ᱟᱠᱟᱥᱵᱟᱱᱤ ᱨᱮ ᱡᱮᱢᱚᱱ ᱦᱳᱭᱳᱜ ᱜᱮᱭᱟ, ᱡᱮᱢᱚᱱ ᱚᱸᱰᱮ ᱦᱚᱸᱛᱚ ᱚᱰᱤᱥᱮᱱ ᱮᱢ ᱪᱟᱞᱟᱣ ᱜᱟᱱᱚᱜ ᱜᱮᱭᱟ᱾ ᱟᱨ ᱵᱟᱦᱟ ᱥᱚᱦᱨᱟᱭ ᱠᱚᱫᱚ ᱪᱮᱫ ᱨᱮ ᱟᱵᱚᱣᱟᱜ ᱚᱱᱟ ᱛᱩᱱᱫᱟᱜ ᱴᱟᱢᱟᱠ ᱛᱮᱜᱮ, ᱦᱳᱭᱳᱜ ᱜᱮᱭᱟ ᱥᱮ ᱛᱩᱢᱫᱟᱹᱜ ᱟᱨ ᱥᱮ ᱢᱟᱭᱤᱠ ᱠᱚᱸᱦᱚᱸ, ᱢᱟᱭᱤᱠ ᱛᱮᱠᱚ ᱠᱚᱨᱟᱣ ᱜᱮᱭᱟ?
ᱢᱟᱭᱤᱠ, ᱫᱚ ᱢᱟᱭᱤᱠ ᱛᱮᱫᱚ ᱵᱟᱝ, ᱤᱱᱠᱟᱜᱮ ᱢᱟᱱᱮ ᱱᱤᱛ ᱱᱤᱡᱮᱨᱟᱜ ᱢᱟᱱᱮ
ᱚᱻ--᱾
ᱪᱮᱫ ᱞᱮᱠᱟ ᱢᱟᱭᱤᱠ ᱠᱚᱫᱚ ᱵᱤᱱᱟᱹ ᱢᱟᱭᱤᱠ, ᱵᱤᱱᱟᱹ ᱢᱟᱭᱤᱠ, ᱛᱮᱞᱮ ᱮᱱᱮᱡ ᱥᱮᱨᱮᱧ ᱫᱟ᱾
ᱦᱳᱭ ᱢᱟᱭᱤᱠ ᱠᱚᱫᱚ ᱚᱱᱮ ᱫᱚ, ᱦᱳᱭ ᱛᱩᱢᱫᱟᱜ ᱴᱟᱢᱟᱠ ᱛᱮᱜᱮ ᱮᱱᱮᱡ ᱥᱮᱨᱮᱧ, ᱢᱟᱭᱤᱠ ᱫᱚ ᱞᱟᱜᱟᱜ ᱜᱮᱭᱟ ᱥᱮ ᱠᱟᱹᱡ ᱚᱱᱟ ᱫᱚ ᱠᱮᱱᱵᱟᱥ ᱠᱚ ᱠᱚᱨᱟᱣ ᱞᱟᱹᱜᱤᱫ ᱛᱮ, ᱡᱟᱸᱦᱟᱸᱭ ᱠᱷᱳᱡᱽ, ᱠᱷᱚᱡᱟᱨ ᱦᱳᱭᱳᱜ ᱠᱷᱟᱱ ᱡᱩᱫᱤ, ᱛᱟᱭᱛᱚ᱾ ᱟᱨ ᱯᱟᱛᱟ ᱠᱚ ᱦᱩᱭᱩᱜ ᱜᱮᱭᱟ ᱥᱮ ᱪᱮᱫ, ᱟᱯᱮᱥᱮᱫ?
ᱚᱱᱟ ᱢᱟᱭᱤᱠ ᱛᱮ ᱪᱮᱫᱠᱟ ᱯᱨᱳᱜᱨᱟᱢ ᱦᱩᱭᱩᱜ ᱥᱚᱢᱚᱭ, ᱯᱟᱛᱟᱻ᱾ ᱦᱮᱸ, ᱦᱳᱭᱳᱜ ᱫᱚ ᱦᱩᱭ ᱞᱮᱱᱟ ᱥᱟᱺᱜᱤᱧ ᱥᱟᱺᱜᱤᱧ ᱧᱚᱜ ᱛᱮ
ᱚᱻ--᱿ ᱟᱫᱚ ᱯᱟᱛᱟ ᱠᱚᱢ ᱫᱚᱢ, ᱪᱟᱞᱟᱣ ᱵᱟᱲᱟ ᱠᱟᱱᱟ ᱥᱮ ᱵᱟᱝ?
ᱯᱟᱛᱟ ᱧᱮᱞ ᱫᱚ ᱢᱤᱫ ᱜᱷᱟᱲᱤᱡ ᱜᱤᱧ ᱪᱟᱞᱟᱜᱼᱟ, ᱟᱰᱤ ᱜᱷᱟᱲᱤᱡ ᱫᱚ ᱵᱟᱝᱤᱧ ᱛᱟᱦᱮᱸᱱᱟ ᱟᱭᱩᱵ ᱦᱟᱵᱤᱡ ᱫᱚ᱾ ᱚᱝᱠᱟ ᱫᱤᱱ ᱵᱷᱳᱨ ᱜᱤᱧ ᱠᱚᱭᱚᱜ ᱵᱟᱲᱟ ᱴᱚ ᱠᱟᱜᱼᱟ, ᱦᱚᱭ
ᱚᱻ᱾ ᱟᱨᱻ᱾ ᱤᱭᱟᱹ ᱡᱮᱢᱚᱱ ᱟᱵᱚᱣᱟᱜ ᱥᱚᱦᱚᱨᱟᱭ ᱥᱚᱢᱚᱭ ᱚᱸᱰᱮ ᱯᱟᱴᱟᱵᱤᱫᱟᱹ ᱦᱳᱭᱳᱜ ᱫᱚ, ᱯᱟᱴᱟᱵᱤᱫᱟᱹᱢ ᱪᱟᱞᱟᱣ ᱠᱟᱱᱟ?
ᱦᱚᱭ᱾
ᱚᱻ ᱚᱸᱰᱮ ᱫᱚ, ᱩᱱᱤ ᱢᱟᱛᱚ ᱩᱱᱤ ᱡᱟᱸᱦᱟᱸᱭ ᱵᱚᱸᱜᱟ ᱢᱮᱱᱟᱭ ᱩᱱᱤ ᱫᱚ ᱟᱵᱚᱭᱤᱡ ᱫᱚ ᱵᱟᱝ ᱠᱟᱱᱟᱭ ᱛᱚ?
ᱚᱠᱚᱭ ᱴᱟᱜ?
ᱟᱨᱮ ᱚᱱᱮ ᱯᱟᱴᱟᱵᱤᱫᱽᱟᱹ ᱨᱮ ᱚᱱᱟ, ᱰᱟᱦᱤᱨᱮ ᱡᱮ ᱠᱚ ᱵᱚᱸᱜᱟᱭ ᱜᱮᱭᱟ ᱩᱱᱤ ᱫᱚ ᱟᱵᱚᱭᱤᱡ ᱵᱚᱸᱜᱟ ᱫᱚ ᱵᱟᱝ ᱠᱟᱱᱟᱭ ᱛᱚ, ᱥᱟᱱᱛᱟᱲ ᱠᱚᱭᱤᱡ ᱠᱤ ᱵᱚᱸᱜᱟ ᱠᱟᱱᱟᱭ?
ᱦᱚᱭ, ᱟᱵᱚᱨᱮᱱ ᱢᱟ ᱵᱟᱝ ᱠᱟᱱ ᱜᱮᱭᱟᱭ᱾
ᱦᱮᱸ
ᱮᱱᱦᱚᱸ ᱱᱚᱣᱟ ᱠᱚᱨᱮ ᱢᱮᱱᱟᱜ ᱠᱚᱣᱟ ᱡᱮ ᱚᱝᱠᱟᱜᱮ, ᱵᱚᱸᱜᱟ ᱵᱟᱲᱟᱭᱮᱫ ᱠᱟᱱ ᱜᱮᱭᱟ ᱠᱚ, ᱚᱠᱚᱭ ᱠᱚᱪᱚᱝ᱾
ᱦᱩᱸ, ᱟᱫᱚ ᱚᱸᱰᱮ ᱫᱚ ᱛᱚ ᱥᱮᱛᱟᱜ ᱠᱷᱚᱱᱟᱜ ᱟᱹᱭᱩᱵ ᱫᱷᱟᱹᱵᱤᱡ ᱜᱮᱛᱚ ᱠᱚ, ᱢᱟᱱᱮ ᱠᱚ ᱮᱱᱮᱡ ᱜᱮᱭᱟ ᱠᱚ ᱵᱟᱝ? ᱚᱱᱟ ᱵᱟᱦᱤᱨᱮ ᱚᱱᱟ ᱫᱚ, ᱚᱱᱟ ᱫᱚ, ᱫᱚᱥᱟᱨ ᱦᱤᱞᱳᱜ ᱯᱨᱚᱛᱷᱚᱢ ᱫᱤᱱ ᱫᱚ ᱵᱟᱝᱼᱟ ᱛᱚ?
ᱯᱨᱚᱛᱷᱚᱢ ᱵᱟᱝᱼᱟ, ᱞᱟᱥ ᱦᱤᱞᱳᱜ ᱠᱚ ᱮᱱᱮᱡ ᱠᱟᱱᱟ ᱮᱱᱮᱡ ᱫᱚ᱾
ᱟᱨᱻᱻ ᱚᱱᱰᱮ ᱢᱟᱛᱚ ᱚᱸᱰᱮ, ᱚᱸᱰᱮ, ᱢᱤᱫᱴᱟᱝ ᱡᱤᱱᱤᱥ ᱟᱹᱰᱤ, ᱟᱭᱢᱟ ᱞᱮᱠᱟᱱᱟᱜ ᱫᱚᱠᱟᱱ ᱫᱚᱠᱟᱱ ᱠᱚᱠᱚ ᱞᱟᱜᱟᱣ ᱜᱮᱭᱟ ᱵᱟᱝ?
ᱦᱳᱭ, ᱦᱳᱭ, ᱫᱚᱠᱟᱱ ᱜᱮᱭᱟ ᱠᱚ᱾
ᱦᱳᱭ, ᱡᱚ ᱡᱤᱞ ᱫᱚᱠᱟᱱ ᱯᱤᱴᱷᱟᱹ ᱠᱚᱠᱚ, ᱡᱤᱞ ᱯᱤᱴᱷᱟᱹ ᱛᱟᱨᱯᱚᱨᱮ ᱮᱸ, ᱯᱩᱛᱷᱤ ᱯᱚᱛᱚᱵ ᱨᱮᱱᱟᱜ ᱦᱚᱸᱛᱚ ᱠᱚ, ᱫᱚᱠᱟᱱ ᱠᱚ ᱞᱟᱜᱟᱣ ᱜᱮᱭᱟ?
ᱦᱳᱭ, ᱫᱚᱠᱟᱱ ᱟᱠᱚ ᱚᱱᱟ ᱠᱤᱛᱟᱹᱵ ᱠᱚ, ᱟᱵᱚ ᱦᱚᱲ ᱠᱚᱣᱟᱜ ᱪᱤᱞᱤ ᱠᱚᱣᱟᱜ ᱪᱚᱝ ᱚᱝᱠᱟ ᱜᱮ᱾ ᱯᱩᱛᱷᱤ ᱠᱚᱠᱚ ᱟᱹᱜᱩᱭᱟ, ᱟᱠᱷᱨᱤᱧᱟ ᱠᱚ ᱚᱝᱠᱟ ᱜᱮ᱾
ᱦᱳᱭ, ᱯᱩᱛᱷᱤ ᱠᱚ ᱟᱹᱜᱩᱭ ᱜᱮᱭᱟ, ᱟᱵᱟᱨ ᱞᱩᱜᱽᱲᱤ ᱠᱚᱦᱚᱸ ᱠᱚ ᱟᱹᱜᱩᱭ ᱜᱮᱭᱟ, ᱛᱚ ᱯᱟᱹᱧᱪᱤ ᱥᱟᱹᱲᱤ ᱠᱚᱠᱚ ᱟᱹᱜᱩᱭ ᱜᱮᱭᱟ᱾ ᱟᱠᱠᱷᱨᱤᱧ, ᱦᱳᱭ ᱟᱠᱷᱨᱤᱧ ᱜᱮᱭᱟ ᱠᱚ ᱟᱨ ᱚᱸᱰᱮ ᱟᱸᱥᱟᱨ ᱠᱚ ᱟᱵᱚᱣᱟᱜ ᱢᱟᱱᱮ ᱟᱵᱚᱣᱟᱜ, ᱡᱟᱹᱛᱤᱭᱟᱹᱨᱤ ᱥᱟᱯᱟᱵ ᱚᱱᱟ ᱠᱚᱦᱚᱸ ᱛᱚ ᱧᱟᱢᱚᱜ ᱜᱮᱭᱟ ᱚᱸᱰᱮ?
ᱦᱳᱭ, ᱾
ᱟᱫᱚ ᱚᱸᱰᱮ ᱫᱚ ᱛᱤᱱ ᱥᱮᱨᱢᱟᱢ ᱪᱟᱞᱟᱣ ᱠᱟᱱᱟ?
ᱦᱟᱱᱟ ᱥᱮᱨᱢᱟ ᱜᱮ᱾ ᱟᱪᱩᱨ ᱢᱤᱫ ᱜᱷᱟᱹᱲᱤᱡᱤᱧ ᱪᱟᱞᱟᱣ ᱞᱮᱜᱟ ᱞᱮᱱᱟ, ᱧᱮᱞ ᱟᱹᱜᱩ ᱞᱮᱜᱟ ᱠᱮᱫᱤᱫᱟᱹᱧ ᱪᱮᱫ ᱞᱮᱠᱟ ᱠᱚ ᱢᱟᱱᱟᱣ ᱵᱟᱲᱟᱭᱮᱫᱟ ᱵᱚᱞᱮ ᱟᱫᱚᱻᱻ ᱟᱹᱰᱤ ᱜᱷᱟᱹᱲᱤᱡ ᱫᱚ ᱵᱟᱝ ᱜᱤᱧ ᱛᱟᱦᱮᱸᱠᱟᱱᱟ᱾
ᱚ ᱞᱟᱹᱭᱫᱤᱧ ᱛᱤᱱ ᱥᱮᱨᱢᱟᱢ ᱪᱟᱞᱟᱣᱮᱱᱟ ᱢᱟᱱᱮ ᱱᱤᱭᱟᱹᱜᱮ ᱯᱨᱚᱛᱷᱚᱢ ᱫᱷᱟᱣ? ᱥᱮ ᱟᱨᱦᱚᱸ ᱞᱟᱦᱟ ᱞᱟᱦᱟᱛᱮᱢ ᱪᱟᱞᱟᱣ ᱞᱮᱱᱟ?
ᱞᱟᱦᱟ ᱞᱟᱦᱟ ᱫᱚ ᱵᱟᱝ ᱜᱤᱧ ᱪᱟᱞᱟᱣ ᱱᱤᱭᱟᱹ ᱵᱟᱨ ᱜᱤᱧ ᱧᱮᱞ ᱞᱮᱜᱟ ᱠᱮᱫᱟ᱾
ᱚᱸ ᱟᱫᱚ ᱚᱠᱟ ᱦᱤᱞᱳᱜ ᱠᱚ ᱮᱱᱮᱡ ᱥᱮᱨᱮᱧ ᱞᱮᱫᱟ, ᱩᱱ ᱦᱤᱞᱳᱜ ᱜᱮᱢ ᱪᱟᱞᱟᱣ ᱞᱮᱱᱟ?
ᱦᱳᱭ ᱦᱳᱭ ᱩᱱ ᱦᱤᱞᱳ ᱜᱮ! ᱢᱟᱱᱮ ᱞᱟᱥᱴ ᱦᱤᱞᱳ ᱢᱟᱱᱮ ᱢᱩᱪᱟᱹᱫ ᱫᱤᱱ᱾
ᱟᱫᱚ ᱚᱸᱰᱮ ᱫᱚ ᱚᱠᱟᱞᱮᱠᱟ ᱠᱟᱞᱮᱠᱥᱮᱱ ᱠᱚ ᱢᱮᱱᱟᱜᱼᱟ᱾ ᱟᱵᱚᱣᱟᱜ ᱯᱩᱛᱷᱤ ᱯᱚᱛᱚᱵ ᱠᱚᱨᱮᱱᱟᱜ?
ᱚᱠᱟ ᱴᱟᱸᱜ?
ᱚ ᱞᱟᱸᱭ ᱫᱤᱧ ᱟᱵᱚᱣᱟᱜ, ᱚᱱᱮ ᱡᱮᱻᱻ ᱢᱟᱱᱮ ᱯᱩᱛᱷᱤ ᱯᱚᱛᱚᱵ ᱠᱚᱨᱮᱱᱟᱜ ᱫᱚᱠᱟᱱ ᱠᱚ, ᱞᱟᱜᱟᱣ ᱟᱠᱟᱫᱟ᱾ ᱚᱱᱟ ᱠᱚᱨᱮ ᱚᱠᱟ ᱞᱮᱠᱟ ᱠᱟᱞᱮᱠᱥᱮᱱ ᱫᱚ ᱚᱠᱟᱞᱮᱠᱟ ᱵᱷᱟᱜᱤ ᱜᱮ?
ᱫᱚ ᱤᱱᱠᱟ ᱡᱮ ᱯᱩᱛᱷᱷᱤ ᱨᱮ ᱚᱞ ᱛᱟᱦᱮᱱᱟ ᱛᱚ, ᱛᱤᱱᱟᱹᱜ ᱢᱟᱱᱮ ᱫᱟᱢ ᱦᱤᱥᱟᱹᱵ ᱛᱮᱻᱻ ᱛᱟᱦᱮᱱᱟ᱾
ᱦᱳᱭ ᱚᱱᱟ ᱫᱚ ᱵᱟᱝ ᱞᱟᱭ ᱫᱤᱧᱻᱻ ᱟᱵᱚᱣᱟᱜ ᱡᱟᱦᱟᱸᱭ ᱨᱟᱭᱴᱟᱨ ᱠᱚᱣᱟᱜ ᱯᱩᱛᱷᱤ ᱯᱚᱛᱚᱵ ᱠᱚ ᱢᱮᱱᱟᱜᱼᱟ, ᱚᱱᱟ ᱠᱚᱫᱚ ᱚᱸᱰᱮᱻᱻ ᱥᱟᱱᱟᱢ ᱞᱮᱠᱟᱱᱟᱜ ᱯᱩᱛᱷᱤ ᱯᱚᱛᱚᱵ ᱠᱚᱜᱮ ᱧᱟᱢᱚᱜ ᱜᱮᱭᱟ ᱥᱮ ᱵᱟᱝ ᱧᱟᱢᱚᱜ ᱜᱮᱭᱟ?
ᱚᱱᱮ ᱛᱷᱚᱟ ᱱᱮᱴᱚᱣᱟᱨᱠ ᱯᱨᱚᱵᱞᱮᱢ ᱢᱮᱱᱟᱜ ᱛᱚ᱾ ᱚᱸᱰᱮ ᱦᱚᱸ ᱱᱟᱥᱮᱱᱟᱜ
ᱞᱟᱹᱭ ᱫᱤᱧ ᱧᱟᱢᱚᱜ ᱜᱮᱭᱟ, ᱞᱟᱹᱭ ᱫᱤᱹᱧ ᱡᱮ ᱚᱸᱰᱮ ᱜᱮ ᱟᱵᱚᱣᱟᱜᱻᱻ ᱡᱮ ᱯᱚᱛᱚᱵ ᱠᱚᱨᱮᱱᱟᱜ ᱫᱚᱠᱟᱱ ᱠᱚᱠᱚ ᱞᱟᱜᱟᱣ ᱜᱮᱭᱟ ᱞᱟᱭᱫᱤᱧ ᱟᱵᱚᱣᱟᱜ ᱯᱚᱛᱚᱵ ᱠᱚᱨᱮᱱᱟᱜ ᱫᱚᱠᱟᱱ ᱵᱟᱠᱚ ᱞᱟᱜᱟᱣ ᱜᱮᱭᱟ? ᱯᱩᱛᱷᱤ ᱨᱮᱱᱟᱜ ᱫᱚᱠᱟᱱ ᱞᱟᱜᱟᱣ ᱜᱮᱭᱟ ᱠᱚ ᱥᱮ ᱚᱸᱰᱮ?
ᱚ ᱨᱚᱲ ᱵᱟᱝ ᱟᱡᱚᱢ ᱞᱮᱱᱟ? ᱨᱚᱲ ᱵᱟᱝᱻᱻ
ᱞᱟᱹᱭ ᱫᱤᱧ ᱡᱮ ᱦᱳᱭ ᱞᱟᱹᱭᱤᱧ ᱚᱸᱰᱮ ᱡᱮ ᱯᱩᱛᱷᱤ ᱨᱮᱱᱟᱜᱻᱻ ᱞᱟᱹᱭ ᱫᱤᱧ ᱡᱮ ᱯᱩᱛᱷᱤ ᱨᱮᱱᱟᱜ ᱡᱮ ᱚᱱᱟ ᱫᱚᱠᱟᱱ ᱠᱚᱠᱚ ᱞᱟᱜᱟᱣ ᱜᱮᱭᱟ᱾ ᱚᱱᱟ ᱩᱱᱠᱩ ᱨᱟᱭᱴᱟᱨ ᱠᱚ᱾ᱟᱵᱚ ᱨᱮᱱ ᱡᱮ ᱨᱟᱭᱴᱟᱨ ᱠᱚ ᱢᱮᱱᱟᱜ ᱠᱚᱣᱟ᱾ ᱩᱱᱠᱩᱣᱟᱜ ᱢᱟᱱᱮᱻᱻ ᱯᱚᱛᱚᱵ ᱠᱚᱫᱚ ᱚᱸᱰᱮ ᱮᱵᱮ ᱢᱟᱱᱮ ᱥᱟᱱᱟᱢ ᱞᱮᱠᱟ ᱨᱟᱭᱴᱟᱨ ᱠᱚᱣᱟᱜ ᱯᱚᱛᱚᱵ ᱧᱟᱢᱚᱜ ᱜᱮᱭᱟ ᱥᱮ ᱵᱟᱭ ᱧᱟᱢᱚᱜ ᱠᱟᱱᱟ?
ᱚᱸ ᱧᱟᱢ ᱫᱚ ᱧᱟᱢᱚᱜ ᱜᱮᱭᱟ᱾
ᱟᱫᱚ ᱪᱮᱫ ᱞᱮᱠᱟ ᱠᱟᱹᱣᱰᱤ ᱠᱚᱫᱚ? ᱮᱸ ᱚᱠᱟ ᱞᱮᱠᱟ ᱠᱚ ᱦᱟᱛᱟᱣ ᱜᱮᱭᱟ᱾ ᱰᱤᱥᱠᱟᱣᱩᱱᱴ ᱠᱚ ᱮᱢ ᱜᱮᱭᱟ ᱥᱮ ᱵᱟᱠᱚ ᱮᱢ ᱜᱮᱭᱟ?
ᱰᱤᱥᱠᱟᱣᱩᱱᱴ ᱫᱚ ᱵᱟᱠᱚ ᱮᱢᱟ᱾ ᱡᱮᱭᱮᱥᱮ ᱠᱤ ᱛᱤᱱᱟᱹᱜ ᱢᱟᱱᱮ ᱚᱞ ᱢᱮᱱᱟᱜᱼᱟ, ᱤᱱᱟᱹ ᱦᱤᱥᱟᱹᱵ ᱨᱮᱜᱮᱻᱻ ᱠᱩᱠᱤᱨᱤᱧ ᱟᱜᱩ ᱵᱟᱨᱟᱭ ᱫᱟ᱾
ᱚ ᱟᱪᱪᱷᱟ, ᱟᱫᱚ ᱚᱸᱰᱮ ᱫᱚ ᱥᱚᱥᱛᱟ ᱢᱮᱱᱛᱮ ᱫᱚ ᱪᱮᱫ ᱠᱚ ᱢᱮᱱᱟᱜᱼᱟ, ᱚᱸᱰᱮ ᱫᱚ?
ᱚ ᱥᱚᱥᱛᱟ ᱫᱚ ᱵᱟᱠᱚ ᱮᱢ ᱵᱟᱲᱟᱭᱫᱟ ᱤᱱᱠᱟ ᱜᱮ᱾
ᱢᱮᱱᱟᱭ ᱜᱮᱭᱟᱭ ᱤᱧ ᱨᱮᱱ ᱩᱱᱤ ᱦᱚᱸ ᱢᱤᱫᱴᱮᱱ ᱚᱱᱠᱟᱜᱮ ᱚᱞ ᱥᱟᱱᱛᱟᱲ ᱚᱞᱪᱤᱠᱤ ᱛᱮ᱾ ᱩᱱᱤᱭᱟᱜ ᱧᱩᱛᱩᱢ ᱦᱚᱸ ᱢᱮᱱᱟᱜ ᱛᱟᱭᱟ ᱚᱞ ᱠᱟᱛᱮ ᱛᱮ᱾ ᱚᱱᱠᱟ ᱜᱮ ᱠᱤᱛᱟᱹᱵ ᱨᱮᱠᱚ ᱪᱷᱟᱯᱟᱣ ᱠᱟᱜ ᱛᱟᱭᱟ ᱩᱱᱤ ᱦᱚᱸ᱾ ᱟᱡ ᱦᱚᱸ ᱚᱱᱠᱟ ᱜᱮ ᱯᱩᱛᱷᱤ ᱢᱤᱫᱴᱮᱡ ᱟᱠᱚ ᱴᱷᱮᱱ ᱪᱟᱞᱟᱣ ᱞᱮᱱᱟ᱾ ᱛᱚ ᱚᱱᱠᱟ ᱜᱮ ᱩᱫᱩᱜ ᱵᱟᱲᱟ ᱟᱹᱫᱤᱧ ᱠᱟᱱᱟ ᱩᱱᱤᱭ ᱢᱮᱱᱫᱟ ᱤᱧ ᱜᱤᱧ ᱚᱞ ᱠᱟᱜᱼᱟ ᱱᱚᱣᱟ ᱫᱚ ᱚᱭ ᱧᱩᱛᱩᱢ ᱠᱚᱠᱚ᱾ ᱚᱞ ᱠᱟᱫ ᱛᱤᱧᱤᱜ ᱱᱚᱣᱟ ᱫᱚ᱾ ᱤᱧᱟᱹᱜ ᱚᱞᱟᱜ ᱠᱟᱱᱟ ᱢᱮᱱ ᱠᱟᱛᱮᱫ ᱩᱱᱤ ᱦᱚᱸ ᱯᱩᱛᱷᱤ ᱛᱷᱤ ᱨᱮ ᱠᱚ ᱪᱷᱟᱯᱟ ᱵᱟᱲᱟ ᱟᱠᱟᱫ ᱛᱟᱭᱟ᱾ ᱚᱱᱠᱟ ᱜᱮ ᱩᱱᱠᱩ ᱦᱚᱸᱠᱚ ᱚᱱᱠᱟᱜ ᱜᱮ ᱢᱟᱱᱮ
ᱟᱪᱪᱷᱟ ᱟᱪᱪᱷᱟ! ᱚᱸᱰᱮ ᱡᱷᱚᱛᱚ ᱠᱷᱚᱱᱟᱜ ᱢᱤᱫᱴᱟᱝ ᱡᱤᱱᱤᱥ ᱵᱷᱟᱹᱜᱤ ᱪᱮᱜ ᱞᱮᱢᱮ ᱥᱮᱪᱟ ᱢᱟᱱᱮ ᱥᱟᱱᱟᱢ ᱫᱤᱠ ᱠᱷᱚᱱᱟᱜ ᱦᱚᱲ ᱠᱚ ᱪᱟᱞᱟᱜ ᱜᱮᱭᱟ᱾ ᱢᱤᱱᱴᱟᱝ ᱨᱟᱹᱥᱠᱟᱹ ᱨᱮᱱᱟᱜ ᱵᱮᱯᱟᱨ᱾
ᱦᱳᱭ
ᱟᱨ ᱚᱱᱟ ᱫᱚ ᱤᱭᱟᱹ ᱥᱚᱢᱚᱭ ᱦᱩᱭᱩᱜ ᱜᱮᱭᱟ ᱛᱚ, ᱥᱚᱦᱚᱨᱟᱭ ᱥᱚᱢᱚᱭ ᱫᱚ ᱵᱟᱝ?
ᱦᱳᱭ ᱦᱳᱭ ᱥᱚᱦᱚᱨᱟᱭ ᱯᱚᱨᱚᱵᱽ ᱟᱨᱦᱚᱸ ᱚᱱᱠᱟ ᱵᱟᱦᱟ ᱯᱚᱨᱚᱵᱽ᱾
ᱡᱚᱢᱟᱜ ᱧᱩᱣᱟᱜ, ᱡᱚᱢᱟᱜ ᱧᱩᱣᱟᱜ ᱨᱮᱱᱟᱜ ᱪᱮᱫᱠᱟ ᱤᱡᱷᱟ ᱢᱟᱱᱮ ᱵᱮᱵᱚᱥᱛᱷᱟᱯᱚᱱᱟ ᱫᱚ ᱴᱷᱤᱠ ᱜᱮᱭᱟ?
ᱚ ᱚᱱᱟ ᱡᱚᱢᱼ ᱧᱩ ᱫᱚ ᱵᱮᱵᱚᱥᱛᱷᱟ ᱫᱚ ᱴᱷᱤᱠᱴᱷᱟᱠ ᱜᱮ ᱛᱟᱦᱮᱱᱟ ᱟᱫᱚ᱾
ᱟᱨ ᱦᱤᱡᱩᱜ- ᱥᱮᱱᱚᱜ ᱨᱮᱱᱟᱜ ᱫᱚ ᱦᱚᱨ ᱵᱤᱨᱤ ᱠᱚᱨᱮ ᱫᱚᱼᱼᱼ
ᱚᱱᱠᱟᱜᱮ ᱢᱟᱱᱮ ᱟᱫᱚᱢ ᱠᱚ ᱢᱮᱱᱟᱜ ᱠᱚᱣᱟ ᱡᱮ ᱥᱩᱨ ᱡᱟᱭᱜᱟ ᱨᱮᱱ ᱦᱚᱲ ᱫᱚ ᱛᱮ ᱟᱠᱚ ᱛᱮᱜᱮ ᱠᱚ ᱦᱤᱡᱩᱜ ᱪᱟᱞᱟᱜᱼᱟ ᱥᱟᱭᱠᱮᱞ ᱠᱚ᱾ ᱛᱮ ᱟᱨ ᱥᱟᱺᱜᱤᱧ ᱨᱮᱱ ᱫᱚ ᱚᱝᱠᱟ ᱜᱮ ᱜᱟᱹᱰᱤ ᱠᱚ-ᱠᱚ ᱨᱤᱡᱟᱵᱽ ᱠᱟᱛᱮᱫ ᱠᱚ ᱟᱹᱜᱩ ᱠᱚᱣᱟ᱾
ᱦᱳᱭ ᱟᱫᱚ ᱫᱟᱜ ᱡᱟᱲᱤ ᱞᱮᱱᱠᱷᱟᱱ ᱞᱚᱥᱚᱫ ᱫᱚ, ᱞᱚᱥᱚᱫ ᱫᱚ ᱜᱮᱭᱟ ᱥᱮ ᱵᱟᱝ?
ᱞᱚᱥᱚᱫ ᱫᱚ ᱮᱠᱫᱚᱢ ᱚᱱᱟ ᱫᱚ ᱜᱩᱞᱭᱟᱹ ᱰᱟᱦᱟᱨ ᱫᱚ ᱛᱟᱦᱮᱱ ᱜᱮᱭᱟ ᱦᱟᱭᱣᱮ ᱜᱮ ᱢᱟᱱᱮ ᱢᱚᱸᱡᱽ ᱜᱮᱭᱟ ᱟᱨ ᱵᱟᱠᱟᱱᱡ ᱫᱚᱼᱼᱼ ᱚᱱᱠᱟ ᱵᱟᱹᱥ ᱛᱮ ᱟᱹᱛᱳ ᱵᱚᱞᱚ ᱞᱮᱱᱠᱷᱟᱱ ᱫᱚ ᱚᱱᱠᱟ ᱞᱚᱥᱚᱫ ᱫᱚ ᱢᱮᱱᱟᱜ ᱜᱮᱭᱟ ᱚᱱᱠᱟ ᱫᱚ ᱾ ᱦᱳᱭ
ᱟᱨ ᱚᱱᱟ ᱤᱡᱟᱹ ᱠᱚᱫᱚ ᱚᱩᱸ ᱟᱨ ᱮᱻ ᱢᱟᱱᱮ ᱪᱟᱞᱟᱣ ᱠᱟᱛᱮ ᱡᱮᱛᱚ ᱵᱟᱥ ᱛᱮ ᱵᱟᱥ ᱛᱮ ᱪᱟᱞᱟᱣ ᱞᱮᱱᱠᱷᱟᱱ ᱵᱟᱥ ᱛᱮ ᱨᱮᱱᱟᱜ ᱡᱟᱹ ᱫᱚ ᱪᱮᱜᱠᱟ ᱢᱟᱱᱮ? ᱟ ᱵᱟᱥ ᱫᱚ ᱞᱚᱜᱚᱱ - ᱞᱚᱜᱚᱱ ᱧᱟᱢᱚᱜ ᱜᱮᱭᱟ ᱥᱮ ᱫᱮᱨᱤ ᱠᱟᱛᱮᱫ ᱧᱟᱢᱚᱜ ᱜᱮᱭᱟ? ᱚᱠᱛᱚ ᱨᱮ ᱧᱟᱢᱚᱜ ᱜᱮᱭᱟ ᱥᱮ ᱵᱟᱝ ᱧᱟᱢᱚᱜ ᱜᱮᱭᱟ?
ᱚ ᱚᱠᱛᱚ ᱨᱮ ᱢᱟᱱᱮ ᱚᱝᱠᱟ ᱦᱟᱭᱣᱮ ᱨᱟᱠᱟᱵ ᱠᱟᱛᱮᱫ ᱫᱚ ᱤᱱᱠᱟᱼᱼᱼ ᱦᱳᱭᱛᱚ ᱱᱟᱥᱮᱱᱟᱜ ᱮᱢ ᱞᱮᱴ ᱧᱚᱜ ᱱᱟ ᱛᱚᱵᱮ ᱚᱱᱟ ᱜᱟᱺᱰᱤᱢ ᱢᱟᱱᱮ ᱯᱟᱨᱚᱢ ᱞᱮᱱ ᱠᱷᱟᱱᱡ ᱫᱚ ᱛᱚᱵᱮ ᱠᱷᱟᱱ ᱵᱤᱥ ᱢᱤᱱᱤᱴᱼᱼᱼ ᱚᱱᱠᱟ ᱜᱟᱱ ᱛᱟᱺᱜᱤ ᱞᱟᱜᱟᱜᱼᱟ᱾ ᱚᱱᱟ ᱜᱟᱺᱰᱤ
ᱟᱪᱪᱷᱟᱼᱼ ᱛᱟᱦᱟᱞᱮ ᱫᱟᱺᱲᱤ ᱫᱚ ᱟᱪᱪᱷᱟ ᱜᱟᱺᱲᱤ ᱫᱚᱭ ᱧᱟᱢᱚᱜ ᱜᱮᱟᱭ ᱛᱚ
ᱜᱟᱺᱰᱤ ᱫᱚ ᱧᱟᱢᱚᱜ ᱜᱮᱭᱟ ᱯᱮᱭᱟᱭ ᱞᱮᱠᱟ
ᱚᱸᱻ ᱟᱫᱚ ᱟᱢ ᱫᱚ ᱪᱮᱜ ᱛᱮᱢ ᱪᱟᱞᱟᱣ ᱵᱟᱲᱟ ᱠᱟᱱᱟ?
ᱤᱧ ᱫᱚ ᱮᱸᱜᱟ ᱠᱟᱹᱴᱤᱡ ᱢᱟᱴᱤᱡ ᱟᱱᱠᱟ ᱜᱟᱺᱰᱤ ᱧᱟᱢᱚᱜᱼᱟ ᱠᱷᱟᱱ ᱤᱱᱠᱟ ᱜᱟᱺᱰᱤ ᱠᱚᱛᱮ ᱜᱮ ᱢᱟᱱᱮ ᱵᱟᱥ ᱵᱟᱝ ᱨᱮᱦᱚᱸ ᱩᱥᱟᱹᱨᱟᱜ ᱠᱷᱟᱱ ᱛᱮᱼᱼᱼ ᱴᱤᱡ ᱜᱟᱺᱰᱤ ᱛᱮᱜᱮ ᱟᱨ ᱞᱟᱹᱴᱩ ᱜᱟᱺᱰᱤ ᱛᱮᱜᱮ ᱠᱷᱟᱱᱡ ᱫᱚ ᱱᱟᱥᱮᱱᱟᱜ ᱫᱮᱨᱤᱧᱚᱜᱼᱟ ᱾
ᱟᱨ ᱤᱭᱟᱹ ᱠᱚᱫᱚ ᱵᱟᱭ ᱦᱩᱭᱩᱜ ᱜᱮᱭᱟ ᱚᱱᱟ ᱠᱚᱨᱮ ᱡᱟᱛᱨᱟ-ᱢᱟᱛᱨᱟ ᱫᱚ ᱡᱟᱛᱨᱟ ᱠᱚᱫᱚ ᱵᱟᱭ ᱦᱩᱭᱩᱜ ᱜᱮᱭᱟ?
ᱡᱟᱛᱨᱟ ᱦᱩᱭᱩᱜᱼᱟ ᱦᱩᱪᱮ
ᱚᱸᱻ ᱟᱪᱪᱷᱟ ᱛᱩᱢᱫᱟᱜ, ᱴᱟᱢᱟᱠ, ᱦᱚᱛᱚ ᱢᱚᱱᱮ ᱦᱚᱭ ᱚᱸᱰᱮ ᱧᱟᱢᱚᱜ ᱜᱮᱭᱟ ᱵᱟᱝ?
ᱦᱳᱭᱻ ᱦᱳᱭ ᱟᱞᱮ ᱱᱚᱰᱮ ᱤᱱᱠᱟ ᱦᱩᱞ ᱢᱟᱦᱟ ᱦᱩᱭᱩᱜ ᱠᱟᱱᱟ ᱡᱮ ᱯᱮᱼᱼᱼ ᱯᱮ ᱡᱟᱭᱜᱟ ᱨᱮ ᱦᱩᱭᱩᱜ ᱠᱚ ᱢᱮᱱ ᱠᱟᱫᱟ ᱾ ᱦᱩᱞ ᱢᱟᱦᱟ ᱦᱩᱭᱩᱜᱼᱟ ᱾
ᱟᱪᱪᱷᱟ ᱵᱷᱟᱜᱮ ᱫᱚ ᱯᱮ ᱡᱟᱭᱜᱟ ᱨᱮ ᱠᱚ ᱥᱟᱵᱼᱼᱼ ᱥᱟᱯᱲᱟᱣ ᱠᱟᱱᱟ ᱢᱟᱱᱮ ᱟᱹᱰᱤ ᱱᱟᱯᱟᱭ ᱠᱷᱚᱵᱚᱨ ᱱᱤᱭᱟᱹ ᱫᱚ ᱥᱚᱸᱱᱫᱮᱥ ᱠᱟᱱᱟ ᱾ ᱥᱟᱱᱟᱢ ᱴᱚᱴᱷᱟ ᱠᱷᱚᱱᱟᱜ ᱜᱮ ᱠᱚ ᱪᱟᱞᱟᱜᱼᱟ ᱱᱤᱭᱟᱹ ᱟᱥᱮ-ᱯᱟᱥᱮ ᱨᱮᱱ ᱡᱟᱦᱟᱸᱭ ᱠᱚ ᱢᱮᱱᱟᱜ ᱠᱚ ᱪᱟᱞᱟᱜᱼᱟ ᱠᱚ ᱾
ᱦᱚᱭ - ᱦᱚᱭ ᱱᱮ ᱟᱞᱮ ᱫᱚ ᱵᱟᱨ ᱡᱟᱜᱟ ᱨᱮ ᱞᱮ ᱥᱩᱨᱩᱜ ᱠᱟᱱᱟ ᱡᱮ ᱢᱤᱫᱴᱮᱡ ᱠᱚ ᱢᱮᱛᱟᱜᱼᱟ ᱟᱢᱜᱷᱩᱲᱤ ᱟᱨ ᱢᱤᱫᱴᱮᱱ ᱫᱚ ᱦᱩᱭᱩᱜ ᱠᱟᱱᱟ ᱡᱮᱭᱯᱩᱨ ᱟᱣᱡᱟᱨᱜᱩᱲᱤ᱾
ᱱᱤᱭᱟᱹ ᱵᱟᱨ ᱡᱟᱭᱜᱟ ᱨᱮ ᱫᱚ ᱥᱩᱨᱼᱼᱼ